ᱚᱱᱟ ᱡᱚᱭᱮᱱᱤᱝ ᱠᱚᱞᱮ ᱩᱫᱩᱜ ᱫᱟ ᱨᱤᱥᱤᱵᱷ ᱠᱟᱛᱮᱜ ᱦᱚᱸ
ᱟᱪᱪᱷᱟ᱾ ᱚᱱᱟᱛᱮ ᱫᱮᱨᱤᱜ ᱠᱟᱱᱟ
ᱦᱮᱸ ᱪᱮᱫᱟᱜ ᱨᱤᱥᱤᱵᱷ ᱠᱟᱜ ᱛᱟᱦᱮᱱᱟ ᱠᱷᱟᱹᱞᱤ ᱚᱱᱟ ᱡᱚᱭᱮᱱᱤᱝ ᱠᱚᱞᱮ ᱩᱫᱩᱜ ᱫᱟ ᱮᱱᱟᱱ ᱦᱚᱸ ᱜᱚᱞᱯᱚ ᱜᱚᱞᱯᱚ ᱯᱚᱛᱮ ᱚᱱᱟ ᱚᱠᱛᱚ ᱦᱚᱸ ᱵᱟᱞᱟᱝ ᱵᱩᱡᱷᱟᱹᱣ ᱫᱟᱲᱮᱭᱟᱫᱟ ᱟᱹᱰᱤ ᱜᱷᱟᱹᱲᱤᱡ ᱜᱚᱞᱯᱚ ᱜᱚᱞᱯᱚ ᱛᱮ ᱦᱩᱭᱱᱟ ᱟᱹᱰᱤ ᱥᱚᱢᱚᱭ ᱢᱟ ᱟᱹᱰᱤ ᱩᱥᱟᱹ ᱩᱥᱟᱹᱨᱟ ᱦᱩᱭᱮᱱ ᱟᱨ ᱜᱚᱞᱯᱚ ᱢᱟ ᱵᱟᱞᱟᱝ ᱢᱩᱪᱟᱹᱫ ᱛᱟᱦᱮᱱ
ᱦᱮᱸ ᱟᱫᱚ ᱚᱱᱟ ᱡᱚᱠᱷᱚᱱᱮᱢ ᱞᱟᱹᱭᱠᱮᱜᱼᱟ ᱠᱮ ᱠᱚᱲᱟ ᱯᱟᱥ ᱛᱟ ᱡᱟᱦᱟᱸᱭ ᱠᱚ ᱦᱤᱡᱩᱜᱼᱟ ᱚᱱᱟᱧ ᱞᱟᱹᱭ ᱠᱮᱜ ᱟᱛᱚ ᱢᱟᱱᱮ ᱟᱞᱮᱥᱮᱫ ᱫᱚ ᱪᱮᱫ ᱞᱮᱠᱟ ᱦᱩᱭᱩᱜᱼᱟ ᱚᱱᱮ ᱵᱤᱫᱟᱹᱭ ᱦᱮᱡ ᱱᱟᱭ ᱛᱚ ᱟᱨ ᱵᱤᱫᱟᱹᱭ ᱦᱮᱡ ᱠᱟᱛᱮᱫ ᱟᱞᱮ ᱥᱮᱫ ᱫᱚ ᱢᱟᱺᱡᱷᱤ ᱢᱚᱬᱮ ᱦᱚᱲ ᱠᱤᱱᱵᱟ ᱟ ᱵᱟᱝᱠᱚ ᱛᱟᱦᱮᱱ ᱨᱮᱦᱚᱸ ᱚᱲᱟᱜ ᱦᱚᱲ ᱡᱮᱢᱚᱱ ᱚᱵᱮᱞᱟ ᱠᱚ ᱦᱤᱡᱩᱜ ᱠᱷᱟᱱ ᱧᱤᱫᱟᱹ ᱠᱚ ᱦᱤᱡᱩᱜ ᱠᱷᱟᱱ ᱟᱫᱚ ᱚᱲᱟᱜ ᱦᱚᱲ ᱩᱱᱤ ᱵᱟᱹᱦᱩ ᱠᱩᱲᱤ ᱟᱬᱜᱚ ᱠᱚ ᱪᱟᱞᱟᱜᱼᱟ᱾ ᱟᱫᱚ ᱡᱮᱢᱱᱤ ᱠᱚ ᱩᱱ ᱡᱚᱠᱷᱚᱡ ᱛᱚ ᱡᱳᱜᱟᱡᱳᱜ ᱛᱟᱦᱮᱱ ᱜᱮᱭᱟ ᱛᱚ ᱯᱷᱳᱱ ᱠᱚᱨᱮ ᱡᱮ ᱦᱤᱡᱩᱜ ᱠᱟᱱᱟᱞᱮ ᱢᱮᱱᱛᱮ ᱟᱫᱚ ᱦᱮᱡ ᱮᱱᱟᱭ ᱦᱮᱡ ᱥᱮᱴᱮᱨᱚᱜ ᱟᱠᱚ ᱟᱫᱚ ᱩᱱᱤ ᱵᱟᱹᱦᱩ ᱠᱩᱲᱤ ᱡᱟᱦᱟᱸᱭ ᱡᱮᱢᱚᱱ ᱡᱩᱫᱤ ᱦᱮᱢ ᱠᱟᱛᱮᱢ ᱟᱬᱜᱚ ᱫᱟᱲᱮᱭᱟᱭ ᱠᱟᱣᱱᱟ ᱚᱱᱟ ᱢᱟ ᱵᱮᱥ ᱟᱨᱦᱚ ᱵᱷᱟᱹᱜᱤ ᱠᱟᱛᱷᱟ᱾ ᱟᱨ ᱡᱟᱦᱟᱸᱭ ᱦᱮᱢ ᱵᱟᱭ ᱫᱟᱲᱮᱭᱟᱜᱼᱟ ᱟᱫᱚ ᱚᱱᱟ ᱫᱚ ᱛᱤᱭᱟᱹᱜ ᱟᱬᱜᱚᱭᱟ ᱟᱬᱜᱚ ᱠᱟᱛᱮᱫ ᱚᱱᱟ ᱰᱮᱨᱟ ᱠᱚᱣᱟ᱾ ᱠᱚ ᱟᱨ ᱟᱞᱮ ᱥᱮᱫ ᱫᱚ ᱢᱤᱫᱴᱟᱝ ᱚᱲᱟᱜ ᱤᱭᱟᱹ ᱠᱟᱜᱼᱟ ᱢᱟᱱᱮ ᱜᱟᱞᱢᱟᱨᱟᱣ ᱠᱟᱜᱼᱟ ᱠᱚ ᱡᱮ ᱱᱚᱰᱮᱞᱮ ᱰᱮᱨᱟ ᱠᱚᱣᱟ᱾ ᱟᱫᱚ ᱰᱮᱨᱟ ᱰᱮᱨᱟ ᱚᱲᱟᱜ ᱨᱮᱠᱚ ᱫᱚᱦᱚ ᱠᱚᱣᱟ᱾ ᱟᱫᱚ ᱛᱤᱨᱮ ᱱᱟᱜ ᱵᱟᱝ ᱮ ᱢᱟᱺᱡᱷᱤ ᱢᱚᱬᱮ ᱦᱚᱲ ᱥᱮ ᱚᱲᱟᱜ ᱦᱚᱲ ᱟᱨ ᱠᱟᱹᱴᱤᱡ ᱯᱮᱲᱟ ᱦᱚᱲ ᱵᱟᱝᱠᱚ ᱦᱤᱡᱩᱜᱼᱟ ᱵᱟᱞᱮ ᱫᱟᱲᱟᱢ ᱠᱚᱣᱟ᱾ ᱟᱨ ᱫᱟᱨᱟᱢ ᱫᱚ ᱩᱱᱠᱩ ᱠᱚ ᱦᱤᱡᱩᱜᱼᱟ᱾ ᱦᱮᱡ ᱠᱟᱛᱮᱜ ᱟ ᱥᱟᱥᱟᱝ ᱥᱟᱹᱨᱤ ᱟᱞᱮ ᱥᱮᱫ ᱫᱚ ᱥᱟᱥᱟᱝ ᱥᱟᱹᱨᱤᱜᱼᱟ ᱠᱚ ᱚᱱᱟ ᱯᱮᱵᱷᱟᱨ
ᱦᱩᱸ
ᱥᱟᱥᱟᱝ ᱥᱟᱹᱲᱤ ᱛᱮ ᱟᱫᱚ ᱩᱱᱫᱚ, ᱚ ᱟᱨ ᱪᱷᱟᱴᱠᱟ ᱨᱮᱠᱚ ᱟᱹᱜᱩ ᱠᱚᱣᱟ ᱦᱟᱹᱱᱠᱩ ᱱᱟᱦᱜ ᱠᱚ ᱛᱤᱭᱳᱟᱹᱜ ᱟᱹᱜᱩ ᱠᱩᱣᱟ ᱦᱟᱸᱰᱮ ᱰᱮᱨᱟ ᱚᱲᱟᱜ ᱠᱷᱚᱱ᱾
ᱟᱨ ᱤᱱᱟᱹᱜ ᱛᱮ ᱨᱮᱸᱜᱮᱡ ᱠᱚ ᱡᱩᱫᱤ ᱵᱟᱝ ᱛᱟᱦᱮᱱ ᱢᱟᱱᱮ ᱨᱮᱸᱜᱮᱡ ᱠᱚ ᱠᱷᱟᱱ ᱟᱫᱚ ᱢᱤᱫ ᱠᱟᱹᱴᱤᱡ ᱡᱚᱢ ᱠᱚ ᱮᱢᱟ ᱠᱚᱣᱟ ᱠᱷᱟᱹᱡᱟᱹᱲᱤ ᱠᱚ᱾ ᱟᱫᱚ ᱛᱤ ᱟᱹᱜᱩ ᱠᱟᱛᱮᱜ ᱱᱚᱰᱮ ᱟᱨᱚ ᱜᱩᱲ ᱛᱟᱵᱮ ᱢᱟᱱᱮ ᱫᱟᱹᱛ ᱫᱟᱹᱛᱟᱹᱱᱤ ᱡᱮᱦᱮᱛᱩ ᱩᱱᱤ ᱫᱚᱭ ᱦᱮᱡ ᱠᱟᱱᱟᱭ ᱛᱚ ᱦᱟᱜ ᱟᱫᱚ ᱚᱠᱟᱨᱮ ᱵᱨᱟᱥ ᱠᱚᱫᱚᱭ ᱧᱟᱢᱟ ᱟᱫᱚ ᱥᱮᱫᱟᱭᱟᱜ ᱟᱹᱨᱤ ᱞᱮᱠᱟᱛᱮᱜᱮ ᱫᱟᱹᱛᱟᱹᱱᱤᱭᱤᱭᱟ ᱠᱚ, ᱦᱩᱛᱩᱢ ᱭᱟᱠᱚ, ᱟᱨ ᱚᱱᱮ ᱜᱩᱲ ᱛᱟᱵᱮᱱ ᱠᱚ ᱮᱢᱟᱦᱟᱭᱟ᱾
ᱦᱮᱸ ᱚᱱᱠᱟ ᱠᱟᱱ ᱜᱮᱭᱟ ᱟᱨ ᱟᱞᱮ ᱥᱮᱫ ᱦᱚᱸ ᱟᱞᱮᱥᱮᱫ ᱦᱚᱸ ᱪᱮᱫ ᱠᱚᱪᱚᱝ ᱚᱱᱠᱟ ᱢᱮᱱᱟᱜ ᱟᱠᱟᱟᱜ ᱜᱮᱭᱟ ᱦᱮᱸ ᱟᱫᱚ ᱞᱟᱦᱟᱮᱫ ᱞᱟᱹᱭᱢᱮ ᱟᱨᱦᱚᱸ ᱚᱱᱠᱟᱜ ᱜᱮ᱾
ᱟᱨ ᱚᱱ ᱮᱢ ᱠᱟᱛᱮᱫ ᱟᱹᱜᱩ ᱠᱤᱱᱟ ᱠᱚ ᱟᱹᱜᱩ ᱠᱟᱛᱮᱫ ᱚᱱᱮ ᱡᱟᱦᱟᱸᱭ ᱠᱚᱲᱟ ᱨᱮᱱ ᱟᱡ ᱫᱟᱹᱭᱮ ᱛᱟᱦᱮᱱᱟ ᱢᱮᱱᱫᱚ ᱠᱩᱲᱤ ᱱᱟᱦᱟᱜ ᱡᱟᱦᱟᱸᱭ ᱵᱟᱹᱦᱩ ᱠᱩᱲᱤ ᱡᱟᱦᱟᱸᱭ ᱟᱡᱽᱷᱱᱟᱨ ᱫᱟᱹᱭ ᱟᱭᱟᱭ ᱩᱱᱤ ᱤᱭᱟᱹᱨᱮ ᱪᱷᱟᱴᱠᱟ ᱨᱮ ᱵᱚᱞᱚᱱ ᱞᱟᱦᱟᱛᱮ ᱚᱱᱟ ᱯᱟᱛᱲᱟ ᱟᱨ ᱡᱟᱦᱟᱸ ᱫᱚ ᱩᱫ ᱠᱷᱩᱲ ᱡᱟᱦᱟᱸ ᱥᱮᱫᱟᱭ ᱛᱟᱦᱮᱸᱫ ᱩᱠᱷᱩᱲ ᱛᱮ ᱪᱟᱣᱞᱮ ᱠᱚ ᱠᱚ ᱦᱩᱲᱩᱝᱮᱫ ᱛᱟᱦᱮᱸᱫ ᱥᱮ ᱚᱱᱟ ᱩᱠᱷᱩᱲ ᱦᱩᱲᱩ ᱤᱭᱟᱹᱭᱟᱭ ᱟᱹᱜᱩᱭᱟᱭ ᱟᱨ ᱚᱸᱰᱮ ᱠᱟᱹᱴᱤᱡ ᱯᱮ ᱫᱷᱟᱣᱮ ᱴᱷᱩᱠᱟᱹᱣᱟᱜᱼᱟ᱾ ᱚᱱᱟ ᱩᱠᱷᱩᱲ ᱨᱮ ᱟᱨ ᱚᱱᱟ ᱜᱩᱞ ᱜᱩᱞᱮ ᱟᱹᱪᱩᱨᱟ ᱩᱠᱩᱲ ᱟᱨ ᱚᱸᱰᱮ ᱠᱟᱹᱴᱤᱡ ᱮ ᱠᱩᱴᱟᱹᱢᱟᱜᱼᱟ ᱟᱨᱚ ᱜᱩᱞ ᱜᱮ ᱟᱹᱪᱩᱨᱟᱜᱼᱟ ᱚᱸᱰᱮ ᱠᱩᱴᱟᱹᱢᱟᱜ ᱟᱨ ᱚᱱᱟ ᱠᱚᱫᱚ ᱠᱚ ᱜᱤᱰᱤᱭᱟ ᱟᱵᱟᱨ ᱦᱤᱡᱩᱜᱼᱟᱭ ᱫᱩᱣᱟᱹᱨ ᱨᱮ ᱮᱥᱮᱫ ᱮᱭᱟ ᱠᱚ ᱩᱱ ᱫᱚ ᱦᱤᱞᱤ ᱦᱟᱹᱞᱤ ᱠᱚᱲᱟ ᱨᱮᱱ ᱡᱟᱦᱟᱸᱭ ᱦᱤᱞᱤ ᱠᱚ ᱛᱟᱦᱮᱱᱟ, ᱥᱮ ᱮ ᱦᱳᱭ ᱜᱚᱲᱚᱢ ᱵᱩᱲᱦᱤ ᱠᱚᱠᱚ ᱛᱟᱦᱮᱱᱟ ᱟᱫᱚ ᱚᱸᱰᱮ ᱫᱩᱣᱟᱹᱨ ᱠᱚ ᱮᱥᱮᱫ ᱮᱼᱟ ᱵᱟᱝ ᱵᱚᱞᱚ ᱞᱟᱹᱜᱤᱫ ᱛᱮ᱾ ᱟᱫᱚ ᱫᱩᱣᱟᱹᱨ ᱮᱥᱮᱫ ᱠᱟᱛᱮ ᱚᱸᱰᱮ ᱦᱚᱸ ᱡᱟᱦᱟᱱᱟᱜ ᱜᱮ ᱦᱱᱟᱜ ᱥᱮᱨᱮᱧ ᱛᱟᱞᱟᱛᱮ ᱨᱟᱯᱟᱪᱟᱜ ᱦᱩᱭᱩᱜᱼᱟ ᱟᱨ ᱩᱱ ᱡᱚᱠᱷ ᱠᱷᱚᱡ ᱜᱮ ᱵᱟᱹᱦᱩ ᱠᱩᱲᱤ ᱫᱚᱠᱚ ᱮᱜᱮᱨ ᱠᱚᱣᱟ, ᱞᱮ ᱚᱱᱟ ᱦᱚᱸ ᱥᱮᱨᱮᱧ ᱛᱟᱞᱟ ᱛᱮᱜᱮ ᱠᱚ ᱢᱮᱛ ᱛᱟ ᱠᱚ ᱮᱜᱮᱨ ᱢᱟᱱᱮ ᱢᱟᱱᱮ ᱠᱟᱛᱷᱟ ᱨᱮᱭᱟᱜ᱾ ᱢᱮᱛᱟ ᱦᱟᱭᱟᱠᱚ ᱥᱮᱨᱮᱧ ᱛᱟᱞᱟᱛᱮ ᱟᱫᱚ ᱚᱱᱟ ᱠᱚ ᱦᱩᱭ ᱵᱟᱲᱟ ᱞᱮᱠᱷᱟᱱ ᱟᱞᱮᱥᱮᱫ ᱫᱚ ᱠᱟᱫ ᱦᱟᱹᱴᱤ ᱢᱮᱱᱟᱜᱼᱟ ᱟᱨ ᱟᱯᱮ ᱥᱮᱫ ᱫᱚ ᱢᱮᱱᱟᱜᱼᱟ ᱟᱥᱮ ᱵᱟᱝ ᱠᱟᱫ ᱦᱟᱟᱹᱴᱤ ᱫᱚ? ᱦᱮᱞᱳᱣ᱾
ᱦᱮᱸ ᱟᱸᱡᱚᱢᱮᱜ ᱠᱟᱱ ᱜᱤᱭᱟᱹᱧ, ᱟᱨ ᱟᱞᱮ ᱥᱮᱫ ᱦᱚᱸ ᱡᱚᱠᱷᱚᱱᱮᱢ ᱧᱮᱞᱟ
ᱠᱟᱫᱩ ᱦᱴᱤ ᱢᱮᱱᱟᱜᱼᱟ ᱟᱥᱮ ᱵᱟᱝ?
ᱚᱱᱟ ᱠᱚᱫᱚ ᱦᱟᱸᱜ ᱵᱟᱹᱱᱩᱜ ᱠᱟᱫᱟ ᱟᱨ ᱧᱮᱞ ᱞᱮᱠᱟᱱᱡ ᱫᱚ ᱪᱮᱫ ᱠᱚᱪᱚ ᱢᱮᱱᱟᱜ ᱜᱮᱭᱟ ᱵᱚᱞᱮ ᱧᱩᱛᱩᱢ ᱠᱚᱫᱚ ᱵᱟᱹᱭ ᱵᱟᱟᱭ ᱦᱟᱸᱜ ᱯᱟᱨᱮᱧ ᱧᱮᱞ ᱠᱫ ᱠᱚᱜᱮᱭᱟ ᱠᱚᱠᱚ ᱪᱤᱠᱟᱹᱭᱟ ᱦᱟᱱᱟ ᱠᱚ ᱪᱤᱜ ᱠᱟᱭᱟ ᱟᱭᱢᱟ ᱰᱷᱮᱨ ᱪᱮᱫ ᱪᱮᱠᱟᱭᱟ ᱜᱮᱭᱟ ᱟᱫᱚ ᱟᱱ ᱠᱚᱫᱚ ᱦᱟᱸᱜ ᱵᱟᱹᱧ ᱵᱟᱲᱟᱭᱟ ᱧᱩᱛᱩᱢ ᱫᱚ ᱵᱚᱞᱮ ᱪᱮᱫ ᱠᱟᱱᱟ ᱱᱚᱣᱟ ᱫᱚ ᱱᱚᱣᱟ ᱫᱚ ᱱᱚᱣᱟ ᱠᱚ ᱢᱮᱛᱟᱜᱼᱟ ᱥᱮ ᱱᱚᱣᱟ ᱫᱚ ᱦᱟᱱᱟ ᱠᱚ ᱢᱮᱛᱟᱜᱼᱟ᱾ ᱯᱚᱨᱮ ᱱᱚᱣᱟ ᱟᱞᱮᱥᱱᱟᱜ ᱱᱤᱭᱚᱢ ᱫᱷᱚᱨᱚᱢ ᱧᱮᱞ ᱞᱮᱠᱷᱟᱱᱡ ᱚᱠᱟ ᱥᱟᱱᱛᱟᱞ ᱯᱟᱨᱜᱟᱱᱟ ᱨᱮᱱᱟᱜ ᱫᱚ ᱟᱭᱢᱟ ᱰᱷᱮᱨ ᱜᱮ ᱪᱮᱫ ᱠᱚ ᱪᱚ ᱪᱤᱠᱟᱹᱭ ᱜᱮᱭᱟ ᱢᱮᱱ ᱞᱮᱠᱷᱟᱡ ᱫᱚᱢ ᱟᱸ ᱠᱩᱲᱤ ᱠᱚ ᱡᱚᱠᱷᱚᱱ ᱠᱚ ᱟᱹᱜᱩᱭᱮᱭᱟ ᱛᱚ ᱱᱚᱸᱰᱮ ᱢᱤᱫᱴᱮᱱ ᱫᱟᱨᱟᱢᱮᱭᱟ ᱠᱚ ᱚᱸᱰᱮ ᱟᱨᱦᱚᱸ ᱜᱩᱲ ᱟᱡᱚ ᱦᱩᱭᱩᱜᱼᱟ ᱢᱮᱱ ᱠᱮᱟᱢ ᱜᱩᱲ ᱟᱡᱚ ᱞᱮᱠᱟᱛᱮ ᱟᱹᱰᱤ ᱜᱷᱟᱹᱲᱤᱡ ᱚᱸᱰᱮ ᱜᱮ ᱦᱩᱭᱩᱜᱼᱟ ᱯᱷᱤᱨ ᱤᱱᱟᱹ ᱵᱟᱫ ᱫᱚ, ᱚᱲᱟᱜ ᱥᱮᱫ ᱠᱚ ᱤᱫᱤ ᱠᱤᱱᱟ ᱜᱩᱲ ᱟᱡᱚ ᱟᱡᱚ ᱛᱮ ᱯᱷᱤᱨ ᱚᱱᱟᱠᱚ ᱦᱩᱭ ᱞᱮᱱᱠᱷᱟᱱ ᱫᱚ, ᱛᱟᱜ ᱢᱮ ᱚᱲᱟᱜ ᱥᱮ ᱠᱤᱱ ᱵᱚᱞᱚᱼᱟ ᱯᱷᱤᱨ ᱫᱷᱟᱠᱟ ᱠᱚ ᱡᱚᱢ ᱪᱩᱠᱤᱱᱟ ᱯᱷᱤᱨ ᱛᱚᱭᱚᱢ ᱛᱮ ᱛᱮᱫᱚ ᱢᱮᱚᱟᱜ ᱢᱮ ᱪᱟᱵᱟᱭᱱᱟ ᱵᱟᱯᱞᱟ ᱞᱮᱠᱟ ᱛᱮᱫᱚ ᱦᱟᱸᱜ ᱯᱷᱤᱨ ᱞᱟᱥᱴ ᱨᱮᱫᱚ ᱦᱟᱸᱜ ᱩᱝᱠᱩ ᱛᱤᱱᱟᱹᱜ ᱢᱮᱱᱟᱜ ᱠᱚᱣᱟ ᱮᱱᱮᱫ ᱞᱩᱢᱛᱤ ᱠᱩᱲᱤ ᱠᱚ ᱩᱱᱠᱩ ᱠᱚᱫᱚ ᱥᱮᱛᱟᱜ ᱵᱮᱲᱟ ᱫᱟᱠᱟ ᱠᱚ ᱡᱚᱢᱟ ᱛᱟ ᱠᱟ ᱡᱚᱢᱲᱟ ᱠᱟᱛᱮᱫ ᱫᱚ ᱤᱱᱟᱹ ᱵᱟᱫᱽ ᱫᱚ ᱦᱟᱸᱜ ᱮᱢ ᱢᱮᱱ ᱠᱮᱭᱟ ᱚᱱᱟ ᱜᱤᱰᱤᱡ ᱪᱩᱢᱟᱹᱲᱟ ᱦᱩᱭᱩᱜᱼᱟ ᱟ ᱜᱤᱰᱤ ᱪᱩᱢᱟᱹᱲᱟ ᱦᱩᱭ ᱵᱟᱲᱟ ᱞᱮᱱᱠᱟᱱᱡ ᱫᱚ ᱢᱮᱛᱟᱜ ᱢᱮ ᱚᱱᱟ ᱡᱚᱛᱚᱣᱟᱜ ᱵᱟᱯᱞᱟ ᱠᱚᱫᱚ ᱦᱟᱸᱜ ᱪᱟᱵᱟᱭᱱᱟ᱾ ᱟᱫᱚ ᱟᱯᱮ ᱥᱮᱫ ᱚᱱᱟ ᱫᱟᱱ ᱚᱠᱟᱧ ᱞᱟᱹᱭᱮᱫ ᱠᱟᱱ ᱜᱤᱰᱤ ᱪᱩᱢᱟᱹᱲᱟ ᱛᱚ ᱚᱱᱟ ᱠᱚ ᱪᱮᱫ ᱠᱚ ᱫᱟ ᱟᱱ ᱵᱟᱲᱟ
ᱟᱞᱮ ᱥᱮᱫ ᱫᱚ
ᱪᱮᱫ
ᱫᱟᱨᱮ ᱜᱤᱰᱤ ᱪᱩᱢᱟᱹᱲᱟ ᱫᱚ ᱵᱟᱝ ᱦᱩᱭᱩᱜᱼᱟ ᱮ ᱟᱞᱮᱥᱮᱫ ᱫᱚ ᱚᱱᱮᱧ ᱞᱟᱹᱭ ᱠᱮᱫ ᱞᱮᱠᱟ ᱚᱱᱮ ᱡᱚᱠᱷᱚᱱ ᱚᱲᱟᱜ ᱠᱚ ᱵᱚᱞᱚᱱᱟ ᱵᱚᱞᱚ ᱠᱟᱛᱮᱜ ᱟᱨᱦᱚᱸ ᱠᱟᱫᱚ ᱦᱟᱹᱴᱤ ᱦᱩᱭᱩᱜᱼᱟ ᱠᱟᱫᱚ ᱦᱟᱹᱴᱤ ᱫᱚ ᱩᱢ ᱠᱤᱱᱟ ᱠᱚ᱾ ᱢᱤᱫᱴᱟᱝ ᱡᱩᱫᱤ ᱚᱱᱟ ᱥᱩᱨ ᱠᱚᱨᱮ ᱯᱩᱠᱷᱨᱤ ᱛᱟᱦᱮᱸᱱ ᱠᱷᱟᱱ ᱠᱷᱟᱱ ᱯᱩᱠᱷᱨᱤ ᱨᱮᱠᱚ ᱤᱫᱤ ᱠᱤᱱᱟ ᱮ ᱱᱟᱣᱟ ᱡᱟᱶᱟᱭ ᱱᱟᱣᱟ ᱵᱟᱹᱦᱩ ᱤᱫᱤ ᱠᱟᱛᱮᱜ ᱜᱚᱭᱨᱟ ᱠᱚ ᱛᱚᱯᱟᱭᱟ ᱚᱱᱟ ᱡᱟᱦᱟᱸ, ᱠᱟᱫᱚ ᱦᱟᱹᱴᱤ ᱡᱟᱦᱟᱸᱧ ᱞᱟᱹᱭ ᱠᱮᱜᱼᱟ ᱩᱢ ᱟᱫᱚ ᱚᱱᱟᱫᱚ ᱜᱚᱭᱨᱟ ᱠᱤᱢᱵᱟ ᱞᱚᱴᱟ ᱠᱚ ᱜᱤᱰᱤᱭᱟ ᱟᱫᱚ ᱚᱱᱟᱫᱚ ᱠᱩᱲᱤ ᱠᱤᱢᱵᱟ ᱠᱚᱲᱟᱭ ᱤᱭᱟᱹᱟᱭ ᱪᱮᱫ ᱠᱚ ᱞᱮᱭᱟ ᱯᱟᱢᱛᱮᱭᱟᱭ᱾ ᱟᱨ ᱡᱩᱫᱤ ᱯᱩᱠᱷᱨᱤ ᱡᱩᱫᱤ ᱥᱩᱨ ᱨᱮ ᱵᱟᱝ ᱛᱟᱦᱮᱸᱱᱟ ᱮᱱᱠᱷᱟᱱ ᱫᱚ ᱤᱭᱟᱹ ᱨᱮᱜᱮ ᱵᱟᱲᱜᱮ ᱨᱮᱜᱮ ᱢᱟᱱᱮ ᱜᱷᱟᱰᱞᱟᱜ ᱠᱚ ᱞᱟᱭᱟ᱾ ᱚᱱᱟ ᱜᱷᱟᱰᱞᱟᱜ ᱞᱟ ᱞᱟ ᱠᱟᱛᱮᱜ ᱚᱸᱰᱮ ᱚᱱᱟ ᱠᱟᱡᱽᱨᱟ ᱦᱟᱹᱴᱤ ᱡᱟᱦᱟᱸ ᱵᱟᱠᱚ ᱞᱟᱹᱭᱟ ᱠᱩᱲᱤ ᱜᱤᱫᱽᱨᱟᱹ ᱵᱟᱠᱚ ᱥᱟᱵ ᱠᱟᱜ ᱵᱟᱝ ᱠᱚᱲᱟ ᱜᱤᱫᱽᱨᱟᱹ ᱵᱟᱠᱚ ᱥᱟᱵ ᱠᱟᱜᱼᱟ ᱠᱟᱡᱽᱨᱟ ᱦᱟᱹᱴᱤ ᱚᱱᱟ ᱠᱟᱡᱽᱨᱟ ᱦᱟᱹᱴᱤ ᱟᱫᱚᱭ ᱛᱚᱯᱟᱭᱟᱭ᱾ ᱛᱚᱯᱟ ᱠᱟᱛᱮᱜ ᱡᱟᱦᱟᱸᱭ ᱜᱮ ᱚᱰᱳᱠᱟᱭ᱾ ᱠᱚᱲᱟ ᱠᱤᱱᱵᱟ ᱠᱩᱲᱤ ᱚᱰᱚᱠᱟᱭ᱾ ᱯᱮ ᱫᱷᱟᱣ ᱠᱚ ᱠᱩᱲᱤ ᱛᱚᱯᱟᱭᱟᱭ ᱠᱚᱲᱟᱭ ᱚᱰᱩᱠᱟ ᱢᱟᱱᱮ ᱡᱟᱢᱟᱭ ᱠᱚᱲᱟ᱾ ᱟᱨ ᱡᱟᱢᱟᱭ ᱠᱚᱲᱟ ᱯᱮ ᱫᱷᱟᱣ ᱤᱭᱟᱹᱭᱟ ᱛᱚᱯᱟᱭᱟᱭ ᱚᱱᱟ ᱠᱩᱲᱤ ᱜᱤᱫᱽᱨᱟᱹ ᱤᱱᱟᱹ ᱯᱚᱨᱮ ᱚᱸᱰᱮ ᱚᱱᱟ ᱟᱨᱟᱲ ᱡᱟᱦᱟᱸ ᱟᱵᱚ ᱰᱟᱝᱨᱤ ᱢᱟᱱᱮ ᱥᱤᱭᱳᱜ ᱫᱚᱵᱚᱱ ᱟᱨᱟᱲ ᱚᱱᱟ ᱫᱚᱦᱚ ᱠᱟᱛᱮᱫ ᱚᱸᱰᱮ ᱠᱚ ᱩᱢᱠᱤᱱᱟ ᱩᱢᱩᱜ ᱟᱹᱠᱤᱱ᱾ ᱩᱢ ᱠᱟᱛᱮᱫ ᱟᱸᱜ‌ ᱥᱟᱨ ᱛᱮ ᱛᱩᱧ ᱦᱩᱭᱩᱜᱼᱟ ᱚᱱᱟ ᱠᱚᱲᱟ ᱜᱤᱫᱽᱨᱟᱹ ᱫᱚ ᱟᱸᱜ ᱥᱟᱨ ᱛᱩᱧᱟᱭ ᱯᱮ ᱫᱷᱟᱣ ᱟᱨᱦᱚᱸ ᱩᱱᱤ ᱠᱩᱲᱤ ᱜᱤᱫᱽᱨᱟᱹ ᱚᱱᱟᱭ ᱵᱚᱡ ᱟᱹᱜᱩ ᱠᱟᱛᱮᱜ ᱟᱨᱦᱚᱸ ᱚᱱᱟ ᱜᱩᱲ ᱮ ᱟᱡᱚ ᱦᱟᱭᱟ᱾ ᱟᱨᱦᱚᱸ ᱯᱮ ᱫᱷᱟᱣ ᱢᱟᱱᱮ ᱚᱱᱠᱟᱜ ᱜᱮ ᱯᱮ ᱫᱷᱟᱣ ᱦᱩᱭᱩᱜᱼᱟ᱾ ᱤᱱᱟᱹ ᱯᱚᱨᱮ ᱡᱟᱦᱟᱸᱭ ᱦᱟᱜ ᱠᱩᱲᱤ ᱨᱮᱱ ᱦᱚᱧᱦᱟᱨ ᱦᱩᱭᱩᱜᱟᱭ ᱥᱮ ᱠᱩᱲᱤ ᱨᱮᱱ ᱡᱟᱦᱟᱸ ᱛᱤᱱᱟᱹᱜ ᱜᱮ ᱦᱚᱧᱦᱟᱨ ᱠᱚ ᱛᱟᱦᱮᱸᱱᱟ ᱟᱫᱚ ᱩᱱ ᱡᱚᱠᱷᱚᱱ ᱠᱷᱚᱡ ᱚᱱᱟ ᱩᱱ ᱡᱚᱠᱷᱚᱱ ᱡᱟᱸᱜᱟᱭ ᱟᱹᱨᱩᱵ ᱠᱚᱣᱟ᱾ ᱟᱨ ᱡᱟᱸᱜᱟ ᱟᱹᱨᱩᱵ ᱠᱟᱛᱮᱫ ᱚᱱᱟ ᱜᱮ ᱢᱩᱪᱟᱹᱫ ᱡᱚᱴᱮᱫ᱾ ᱢᱟᱱᱮ ᱞᱟᱦᱟ ᱛᱮᱫᱚ ᱪᱮᱫᱠᱟ ᱦᱩᱭ ᱠᱟᱱᱟ ᱵᱟᱝ ᱢᱮᱱᱠᱷᱟᱱ ᱚᱱᱟ ᱜᱮ ᱱᱟᱦᱟᱜ ᱡᱚᱴ ᱤᱭᱟᱹ ᱢᱟᱱᱮ ᱢᱩᱪᱟᱹᱫ ᱡᱚᱴᱮᱫ ᱮᱨᱯᱚᱨᱮ ᱫᱚ ᱩᱱᱤ ᱠᱩᱲᱤ ᱫᱚ ᱟᱫᱚ ᱦᱚᱧᱟᱨ ᱫᱚ ᱵᱟᱭ ᱡᱚᱴᱮᱫ ᱠᱚᱣᱟ ᱢᱟᱱᱮ ᱡᱮᱦᱮᱛᱩ ᱵᱟᱹᱦᱩ ᱞᱮᱠᱟ ᱛᱮ ᱦᱩᱭᱱᱟ ᱥᱮ ᱟᱫᱚ ᱚᱱᱟ ᱫᱚ ᱪᱤᱱᱦᱟᱹᱣ ᱮᱱᱟᱭ ᱡᱮ ᱱᱩ ᱱᱦᱠᱩ ᱱᱩᱠᱩᱭ ᱦᱚᱧᱦᱟᱨ ᱟᱠᱚᱣᱟ ᱢᱮᱱᱛᱮ᱾
ᱦᱮᱸ ᱚᱱᱠᱟ ᱜᱮ ᱟᱞᱮ ᱥᱮᱫ ᱦᱚᱸ ᱢᱮᱱᱟᱜ ᱟᱠᱟᱫᱟ ᱩᱱ ᱥᱚᱢᱚᱭ ᱜᱮ ᱩᱱ ᱥᱚᱢᱚᱭ ᱜᱮ ᱦᱟᱸᱜ ᱡᱚᱛᱚᱣᱟᱜ ᱜᱮ ᱡᱚᱴᱮᱫ ᱫᱚ ᱟᱨ ᱤᱱᱟᱹ ᱵᱟᱫᱽ ᱫᱚ ᱦᱟᱸᱜ ᱡᱚᱴᱮᱫ ᱜᱮ ᱵᱟᱝ ᱡᱟᱸᱜᱟ ᱠᱚ ᱟᱹᱨᱩᱵᱚᱜᱼᱟ ᱟᱨ ᱡᱟᱸᱜᱟ ᱟᱹᱨᱩᱵ ᱵᱟᱫ ᱠᱟᱛᱮᱫ ᱵᱚᱞᱮ ᱪᱮᱫ ᱪᱮᱫ ᱥᱟᱢᱟᱱ ᱮᱢ ᱫᱟᱲᱮᱣᱟᱭᱟ
ᱦᱮᱸ ᱡᱟᱦᱟᱱᱟᱜ ᱜᱮ ᱟᱢ ᱥᱟᱢᱟᱱᱮᱢ ᱮᱢ ᱫᱟᱲᱮᱭᱟᱜᱼᱟ ᱥᱟᱹᱲᱤ᱾ ᱠᱤᱱᱵᱟ ᱡᱟᱦᱟᱱᱟᱜ ᱜᱮ ᱯᱩᱭᱥᱟᱹ ᱠᱚ ᱮᱢᱟ ᱟᱠᱚᱣᱟ᱾ ᱦᱮᱸ ᱟᱡᱷᱱᱟᱨ ᱟᱡᱷᱱᱟᱨ ᱫᱟᱹᱭ ᱦᱚᱸᱠᱚ ᱚᱸᱰᱮ ᱜᱮᱠᱚ ᱡᱟᱸᱜᱟ ᱠᱚ ᱟᱹᱨᱩᱵᱚᱜᱼᱟ ᱵᱚᱞᱮ ᱱᱩᱭ ᱫᱚ ᱱᱤᱛᱚᱝ ᱠᱷᱚᱱ ᱫᱚ ᱟᱡᱷᱱᱟᱨ ᱫᱟᱹᱭ ᱠᱟᱱᱟᱭ ᱢᱮᱱᱛᱮ ᱢᱟᱱᱮ ᱚᱱᱟ ᱪᱤᱱᱦᱟᱹᱣ ᱮᱱᱟᱭ᱾ ᱟᱫᱚ ᱚᱱᱟ ᱠᱩ ᱦᱩᱭ ᱵᱟᱲᱟ ᱠᱟᱛᱮᱜ ᱮᱨᱯᱚᱨᱮ
ᱯᱟᱞᱟᱴ ᱠᱟᱛᱮ ᱥᱟᱡᱟᱣ ᱥᱟᱯᱲᱟᱣ ᱦᱩᱭᱩᱜᱼᱟ ᱟᱞᱮ ᱥᱮᱫ ᱫᱚ ᱚᱱᱟ ᱥᱤᱸᱫᱩᱨ ᱞᱩᱜᱽᱲᱤ ᱫᱚ ᱡᱮᱦᱮᱛᱩ ᱚᱱᱟ ᱥᱤᱸᱫᱩᱨ ᱞᱩᱜᱽᱲᱤ ᱛᱮᱜᱮ ᱛᱩᱯᱩᱱ ᱦᱩᱭᱩᱜᱼᱟ ᱛᱚ ᱛᱩᱯᱩ ᱠᱟᱛᱮᱜ ᱱᱟ ᱥᱤᱸᱫᱩᱨ ᱞᱩᱜᱽᱲᱤ ᱢᱟ ᱟ ᱞᱚᱦᱚᱫ ᱮᱱᱟ ᱟᱫᱚ ᱚᱱᱟ ᱮᱴᱟᱜ ᱡᱟᱦᱟᱸ ᱚᱲᱟᱜ ᱨᱮ ᱞᱩᱜᱽᱲᱤ ᱠᱚ ᱦᱟᱛᱟᱣ ᱠᱟᱜᱼᱟ ᱚᱱᱟ ᱞᱩᱜᱽᱲᱤ ᱛᱮ ᱠᱟᱹᱴᱤᱡ ᱥᱟᱡᱟ ᱥᱟᱯᱲᱟᱣ ᱠᱟᱛᱮᱫ ᱤᱱᱟᱹ ᱯᱚᱨᱮ ᱵᱟᱸᱫᱟᱯᱚᱱ ᱟᱞᱮ ᱥᱮᱫ ᱫᱚ ᱡᱟᱦᱟᱸ ᱟᱯᱮ ᱥᱮᱫ ᱫᱚ ᱜᱤᱰᱤ ᱪᱩᱢᱲᱟ ᱯᱮ ᱞᱟᱹᱭᱟ ᱟᱞᱮᱥᱮᱫ ᱫᱚ ᱵᱟᱸᱫᱟᱯ ᱯᱳᱱ ᱠᱚ ᱞᱟᱹᱭᱟ ᱟᱫᱚ ᱚᱱᱟ ᱵᱟᱸᱫᱟᱯᱚᱱ ᱨᱟᱪᱟᱨᱮ ᱚᱰᱳᱠ ᱟᱭ ᱢᱟᱱᱮ ᱟᱞᱮ ᱥᱮᱫ ᱫᱚ ᱦᱤᱞᱤᱛ ᱦᱤᱞᱤᱛᱮ ᱥᱟᱵ ᱚᱰᱚᱠ ᱠᱤᱱᱟ ᱦᱤᱞᱤᱛᱤᱡ ᱤᱱᱟᱹ ᱯᱚᱨᱮ ᱡᱟᱢᱟᱭ ᱤᱱᱟᱹ ᱯᱚᱨᱮ ᱵᱟᱹᱦᱩ ᱤᱱᱟᱹ ᱯᱚᱨᱮ ᱠᱚᱲᱟ ᱯᱟᱥᱴᱟ ᱡᱮ ᱞᱩᱢᱛᱤ ᱠᱚᱲᱟ ᱤᱱᱟᱹ ᱯᱚᱨᱮ ᱠᱩᱲᱤ ᱯᱟᱦᱟᱴᱟ ᱞᱩᱢᱛᱤᱜ ᱠᱩᱲᱤ᱾
ᱦᱩᱻᱢ ᱱᱚᱝᱠᱟ ᱠᱟᱱ ᱜᱮᱭᱟ ᱟᱨ ᱟᱹᱞᱟᱹᱜᱽ ᱟᱹᱞᱟᱹᱜᱽ ᱡᱟᱹᱜᱟ ᱨᱮ ᱠᱟ ᱟᱹᱞᱟᱹᱜᱽ ᱟᱹᱞᱟᱹᱜᱽ ᱱᱤᱭᱚᱢ ᱫᱷᱚᱨᱚᱢ ᱢᱮᱱᱟᱜᱼᱟ ᱾ ᱟᱨ ᱡᱟᱹᱥᱛᱤ ᱠᱟᱭᱛᱮ ᱫᱚ ᱦᱟᱸᱜ ᱟᱹᱰᱤ ᱡᱟᱹᱥᱛᱤ ᱥᱩᱢᱟᱱ ᱜᱤᱛᱟᱵᱚᱱᱟ ᱟᱵᱚ ᱡᱚᱛᱚ ᱥᱟᱱᱛᱟᱞ ᱥᱩᱢᱟᱡᱽ ᱨᱮ ᱾ ᱟᱨ ᱱᱚᱛᱮ ᱥᱟᱱᱛᱟᱞ ᱯᱟᱨᱜᱟᱱᱟ ᱰᱤᱵᱷᱤᱡᱚᱱ ᱨᱮ ᱛᱤᱱᱟᱹᱢ ᱧᱮᱞ ᱞᱮᱠᱷᱟ ᱟᱞᱮ ᱥᱮᱡ ᱦᱚᱸ ᱱᱚᱣᱟ ᱠᱚᱦᱚᱸ ᱚᱠᱟᱢ ᱞᱟᱹᱭ ᱠᱮᱜ ᱚᱱᱟ ᱠᱚ ᱡᱚᱛᱚ ᱜᱮ ᱦᱟᱸᱜ ᱥᱚᱢᱟᱱ ᱥᱚᱢᱟᱱ ᱜᱮᱭᱟ ᱟᱫᱚ ᱢᱤᱫ ᱵᱟᱨᱮᱱ ᱦᱚᱸ ᱢᱮᱱ ᱞᱮᱠᱷᱟᱡ ᱟᱹᱞᱟᱹᱜᱽ ᱟᱹᱞᱟᱹᱜᱽ ᱜᱮ ᱢᱮᱱᱟᱜ ᱜᱮᱭᱟ ᱠᱩᱪ ᱠᱩᱪ ᱪᱮᱫᱟᱜ ᱟᱞᱮ ᱦᱚᱸ ᱫᱤᱫᱤ ᱢᱤᱫᱴᱮᱱ ᱠᱚ ᱤᱫᱤ ᱞᱮᱫᱮᱭᱟ ᱦᱟᱱᱟ ᱫᱩᱢᱠᱟ ᱫᱤᱥᱚᱢ ᱥᱮᱫ ᱮᱢ ᱢᱮᱱᱠᱮᱭᱟ ᱟᱹᱰᱤ ᱡᱤᱞᱤᱧ ᱥᱟᱹᱦᱤᱡ ᱜᱤ ᱟᱫᱚ ᱚᱱᱛᱮ ᱨᱮᱫᱚ ᱦᱟᱸᱜ ᱮᱢ ᱢᱮᱱ ᱠᱮᱜᱼᱟ ᱟᱹᱰᱤ ᱡᱤᱞᱤᱧ ᱢᱮᱱ ᱠᱮᱭᱟᱢ ᱵᱚᱞᱮ ᱟᱹᱰᱤ ᱡᱩᱫᱟᱹ ᱧᱚᱜ ᱜᱮᱛ ᱛᱟᱠᱚᱣᱟ ᱱᱤᱭᱚᱢ ᱫᱷᱚᱨᱚᱢ ᱠᱚ ᱟᱞᱮᱭᱟᱜ ᱱᱤᱭᱚᱢ ᱫᱷᱚᱨᱚᱢ ᱡᱩᱫᱟᱹ ᱟᱨ ᱚᱱᱛᱮ ᱡᱩᱫᱟᱹ ᱛᱚ ᱟᱞᱮ ᱫᱚ ᱪᱮᱫ ᱦᱚᱸ ᱵᱟᱞᱮ ᱢᱮᱱᱫᱟ ᱡᱟᱦᱟ ᱪᱮᱫ ᱞᱮᱠᱟ ᱠᱟᱱ ᱛᱟᱯᱮᱭᱟ ᱟᱯᱮ ᱜᱤ ᱢᱟ ᱤᱭᱟᱹᱭ ᱯᱮ ᱟᱞᱮ ᱫᱚ ᱡᱚᱛᱚᱞᱮ ᱴᱷᱤᱠ ᱜᱮᱭᱟ ᱾
ᱪᱤᱫ ᱡᱩᱫᱟᱹ ᱜᱮᱭᱟ ᱢᱮᱱᱛᱮ ᱩᱱᱨᱮ ᱵᱟᱭ ᱵᱮᱥᱟ ᱚᱱᱟ ᱫᱚ ᱵᱟᱝ ᱠᱟᱱᱟ ᱾ ᱡᱚᱛᱚ ᱦᱚᱲᱟᱜ ᱱᱤᱡᱮ ᱱᱤᱡᱮᱨᱟᱜ ᱤᱭᱟᱹ ᱢᱮᱱᱟᱜ ᱜᱮᱭᱟ ᱢᱟᱱᱮ ᱢᱚᱦᱚᱛ ᱢᱮᱱᱟᱜ ᱟᱠᱟᱜ ᱜᱮᱭᱟ ᱾ ᱚᱱᱛᱮᱱᱟᱜ ᱫᱚ ᱟᱠᱚ ᱞᱮᱠᱟ ᱟᱠᱚ ᱪᱮᱫ ᱞᱮᱠᱟ ᱠᱚ ᱨᱤᱛ ᱮᱹᱻ ᱢᱟᱱᱮ ᱨᱟᱭ ᱨᱤᱛ ᱟᱹᱨᱤᱪᱟᱹᱞᱤ ᱠᱚ ᱢᱟᱱᱟᱣ ᱵᱟᱛᱟᱣ ᱟᱹᱜᱩ ᱠᱟᱜ ᱟᱠᱚ ᱞᱮᱠᱟ ᱟᱨ ᱱᱚᱛᱮ ᱫᱚ ᱱᱚᱛᱮ ᱞᱮᱠᱟ ᱡᱟᱸᱦᱟᱭ ᱡᱚᱛᱚ ᱥᱮᱜ ᱠᱟᱱᱟᱜ ᱫᱚ ᱵᱟᱝ ᱢᱮᱱ ᱜᱟᱱᱚᱜᱼᱟ ᱡᱮ ᱛᱮᱱᱟᱜ ᱫᱚ ᱵᱟᱭ ᱱᱟᱯᱟᱭᱟ ᱥᱮ ᱱᱟᱛᱮᱱᱟᱜ ᱫᱚ ᱵᱟᱭ ᱱᱟᱯᱟᱭ ᱡᱷᱚᱛᱚ ᱥᱮᱫᱟᱜ ᱜᱮ ᱱᱟᱯᱟᱭᱟ ᱾ ᱟᱨ ᱛᱚ ᱱᱚᱣᱟ ᱫᱚ ᱱᱤ ᱱᱤᱛᱚᱝ ᱫᱚ ᱵᱟᱵᱚᱱ ᱵᱮᱱᱟᱣ ᱠᱟᱜᱼᱟ ᱥᱮ ᱡᱮ ᱟᱞᱮ ᱥᱮᱫ ᱫᱚ ᱱᱟᱣᱟ ᱠᱟᱨᱛᱮ ᱱᱟᱣᱟ ᱠᱟᱨ ᱛᱮᱫᱚ ᱚᱠᱟ ᱦᱚᱸ ᱡᱤᱱᱤᱥ ᱵᱟᱝ ᱵᱮᱱᱟᱜ ᱠᱟᱱᱟ ᱡᱚᱛᱚ ᱡᱟᱦᱟᱸ ᱛᱤᱱᱟᱹᱜ ᱜᱮ ᱢᱮᱱᱟᱜᱼᱟ ᱥᱮ ᱚᱱᱟ ᱢᱟᱨᱮ ᱦᱟᱯ ᱯᱟᱲᱟᱢ ᱠᱚ ᱡᱟᱦᱟᱸ ᱞᱮᱠᱟ ᱠᱟᱛᱮᱜ ᱠᱚ ᱟᱹᱨᱤᱪᱟᱹᱞᱤ ᱱᱤᱭᱚᱢ ᱱᱮᱢᱟᱪᱟᱨ ᱠᱚ ᱛᱚᱞ ᱞᱟᱜᱼᱟ ᱠᱚ ᱟᱛᱮᱜ ᱜᱮᱵᱚᱱ ᱠᱚᱨᱟᱣ ᱟᱠᱚ ᱢᱟᱱᱮ ᱠᱟᱹᱢᱤ ᱠᱟᱹᱥᱱᱤ ᱞᱟᱦᱟᱜ ᱱᱚᱛᱚᱝ ᱟᱹᱜᱩᱜ ᱠᱟᱱᱟ ᱱᱟᱣᱟᱱᱟᱜ ᱫᱚ ᱪᱮᱫ ᱦᱚ ᱦᱩᱭᱩᱜ ᱠᱟᱱᱟ ᱦᱮᱸ ᱢᱟᱱᱮ ᱱᱚᱛᱮ ᱚᱱᱛᱮ ᱫᱚ ᱟᱯᱮ ᱥᱮᱫ ᱫᱚᱧ ᱧᱮᱞ ᱟᱠᱟᱜᱼᱟ ᱚᱱᱟ ᱜᱤᱰᱤ ᱪᱩᱢᱲᱟ ᱨᱮ ᱡᱟᱦᱟᱸ ᱫᱚ ᱚᱱᱟ ᱫᱟᱹᱲᱣᱟ ᱟᱯᱮ ᱫᱚ ᱪᱮᱫ ᱠᱚ ᱞᱟᱹᱭᱟ ᱚᱱᱟ ᱥᱤᱸᱫᱽᱨᱟᱹ ᱫᱟᱱ ᱫᱚ ᱪᱮᱫ ᱛᱮᱯᱮ ᱚᱰᱚᱠᱮᱭᱟ?
ᱦᱮᱸ ᱥᱤᱸᱫᱽᱨᱟᱹ ᱫᱟᱱ ᱞᱟᱹᱜᱤᱫ ᱡᱚᱠᱷᱚᱱ ᱞᱮ ᱩᱰᱩᱝᱮᱭᱟ ᱵᱟᱹᱦᱩ ᱠᱩᱲᱤ ᱛᱚ ᱩᱱᱤ ᱫᱚ ᱫᱟᱹᱣᱲᱟᱹ ᱪᱮᱢ ᱢᱮᱱ ᱠᱮᱭᱟ ᱫᱟᱹᱣᱲᱟᱹ ᱜᱮᱠᱚ ᱢᱤᱛᱟᱜᱼᱟ ᱟᱞᱮ ᱥᱮᱫ ᱫᱚ ᱾ ᱟᱫᱚ ᱚᱱᱟ ᱦᱚᱸ ᱟᱹᱰᱤ ᱢᱚᱸᱡᱽ ᱥᱟᱡᱟᱣ ᱠᱟᱛᱮᱫ ᱠᱚ ᱤᱫᱤᱭᱟ ᱟᱨ ᱚᱸᱰᱮ ᱜᱮ ᱚᱱᱟ ᱨᱮᱠᱚ ᱫᱮᱡᱮᱭᱟ ᱟᱨᱠᱚ ᱚᱰᱚᱝᱮᱭᱟ
ᱦᱮᱸ ᱚᱱᱛᱮᱱᱟᱜ ᱫᱚᱠᱟ ᱛᱷᱚᱲᱟ ᱡᱩᱫᱟᱹ ᱧᱚᱜ ᱜᱮᱭᱟ ᱾ ᱫᱟᱹᱜᱼᱟ. ᱫᱟᱹᱲᱩᱣᱟᱹ ᱛᱟᱯᱮ ᱟᱞᱮ ᱥᱮᱫ ᱫᱚ ᱛᱷᱚᱲᱟᱥᱟ ᱟ ᱯᱷᱟᱭᱞᱟ ᱧᱚᱜ ᱜᱮᱭᱟ ᱟᱨ ᱚᱱᱛᱮ ᱫᱚ ᱟᱯᱮ ᱥᱮᱫ ᱫᱚ ᱠᱷᱟᱹᱧᱪᱤ ᱢᱚᱰᱮᱞᱟ, ᱟᱞᱮ ᱥᱮᱫ ᱫᱚ ᱚᱱᱟ ᱫᱚ ᱠᱷᱟᱹᱧᱪᱤ ᱠᱚ ᱞᱟᱹᱭᱟ ᱡᱟᱦᱟᱸ ᱫᱚ ᱵᱟᱯᱞᱟ ᱵᱤᱦᱟᱹ ᱠᱚᱨᱮ ᱚᱱᱟ ᱤᱭᱟᱹ ᱠᱚ ᱮᱻ ᱤᱭᱟᱹᱭᱟᱠᱚ ᱫᱟᱠᱟ ᱠᱚᱠᱚ ᱪᱷᱟᱹᱱᱤᱭᱟᱹ ᱟᱨ ᱚᱱᱠᱟᱱ ᱢᱚᱰᱮᱹᱞ ᱠᱟᱱᱟ ᱢᱮᱱᱠᱷᱟᱱ ᱚᱱᱟ ᱫᱚ ᱚ ᱢᱟᱱᱮ ᱥᱚᱢᱟᱱ ᱫᱚ ᱵᱟᱭ ᱥᱚᱢᱟᱱᱟ ᱢᱮᱱᱠᱷᱟᱱ ᱚᱱᱠᱟᱱ ᱢᱚᱰᱮᱞ ᱢᱮᱱᱠᱷᱟᱱ ᱟᱞᱮᱥᱮᱫ ᱫᱚ ᱠᱟᱹᱴᱤᱡ ᱠᱟᱹᱴᱤᱡ ᱠᱷᱩᱞᱟᱹᱣ ᱫᱷᱟᱨᱟ ᱜᱮ ᱠᱟᱹᱴᱤᱡ ᱚᱥᱟᱨ ᱧᱚᱜᱼᱟ ᱟᱞᱮ ᱥᱮᱫᱟᱜ ᱫᱚ ᱫᱟᱹᱲᱩᱣᱟᱹ
ᱦᱮᱸ ᱚᱱᱠᱟ ᱠᱟᱱ ᱜᱮᱭᱟ ᱟᱨ ᱡᱟᱜᱟ ᱡᱟᱜᱟ ᱨᱮ ᱠᱩᱪ ᱡᱤᱱᱤᱥ ᱟᱞᱟᱜᱽ ᱟᱞᱟᱜᱽ ᱢᱮᱱᱟᱜᱼᱟ ᱵᱚᱞᱮ ᱚᱱᱟ ᱫᱚ ᱪᱮᱫ ᱞᱮᱠᱟ ᱟᱢᱮᱢ ᱡᱩᱛ ᱦᱚᱪᱚᱭᱟ ᱚᱱᱠᱟ ᱜᱮ ᱠᱚ ᱡᱩᱛᱟ ᱩᱱᱠᱩ ᱫᱚ ᱚᱱᱟ ᱫᱚ ᱢᱮᱱ ᱜᱮᱭᱟᱢ ᱚᱠᱟ ᱢᱮᱱ ᱜᱮᱭᱟᱢ ᱚᱠᱟᱢ ᱢᱮᱱᱮᱫ ᱠᱷᱟᱱ ᱟᱰᱤ ᱠᱷᱟᱸᱫᱽᱨᱤᱝ ᱥᱮ ᱚᱱᱟ ᱫᱟᱠᱟ ᱠᱚᱠᱚ ᱪᱷᱟᱞᱟᱭᱟ ᱚᱱᱠᱟᱱᱟᱜ ᱠᱟᱱ ᱜᱮᱭᱟ ᱡᱩᱫᱤ ᱟᱢ ᱪᱮᱫ ᱞᱮᱠᱟᱢ ᱡᱩᱛ ᱦᱩᱪᱩᱭᱟ ᱚᱱᱠᱟ ᱜᱤ ᱩᱱᱤ ᱡᱩᱫᱤᱢ ᱢᱮᱛᱟᱣᱟᱭᱟ ᱵᱚᱞᱮ ᱛᱷᱚᱲᱟ ᱜᱟᱱ ᱞᱟᱹᱴᱩ ᱧᱚᱜ ᱡᱩᱛ ᱢᱤᱛᱟᱹᱧ ᱢᱮ ᱵᱟᱹᱦᱩ ᱠᱩᱲᱤ ᱢᱚᱴᱟ ᱧᱚᱜ ᱜᱮᱭᱟ ᱟᱨ ᱥᱮᱢ ᱢᱮᱛᱟᱣᱟᱭᱟ ᱠᱟᱹᱴᱤᱡ ᱧᱚᱜ ᱡᱩᱛ ᱟᱹᱧ ᱢᱮ ᱵᱟᱹᱦᱩ ᱠᱩᱲᱤ ᱠᱟᱹᱴᱤᱡ ᱧᱚᱜ ᱜᱮᱭᱟ ᱛᱚ ᱩᱱᱟ ᱦᱤᱥᱟᱹᱵᱽ ᱛᱮ ᱟᱢᱮ ᱡᱩᱛ ᱟᱢᱟ ᱪᱮᱫ ᱞᱮᱠᱟᱢ ᱢᱮᱛᱟᱭᱟ ᱩᱝᱠᱟ ᱜᱮ ᱾ ᱛᱚ ᱚᱱᱮ ᱚᱱᱠᱟᱱ ᱠᱟᱛᱷᱟ ᱠᱟᱱ ᱜᱮᱭᱟ ᱡᱮ ᱩᱱᱤ ᱡᱩᱡᱩᱛ ᱵᱟᱞᱟ ᱦᱚᱲ ᱫᱚ ᱟᱫᱚ ᱩᱱᱤ ᱫᱚ ᱪᱮᱫ ᱦᱚᱸ ᱵᱟᱭ ᱵᱟᱲᱟᱭᱟ ᱟᱢ ᱪᱮᱫ ᱞᱮᱠᱟᱢ ᱢᱮᱛᱟᱭᱟ ᱚᱱᱠᱟ ᱜᱮᱭ ᱡᱩᱛ ᱟᱢᱟ ᱟᱫᱚ ᱚᱱᱟ ᱨᱮᱭᱟᱜ ᱦᱚᱸ ᱵᱚᱞᱮ ᱚᱱᱟ ᱰᱤᱡᱟᱭᱤᱱ ᱡᱚᱠᱷᱚᱱ ᱟᱹᱰᱤ ᱡᱟᱹᱥᱛᱤᱢ ᱵᱮᱱᱟᱣ ᱚᱪᱚᱮᱭᱟ ᱛᱚ ᱠᱟᱹᱣᱰᱤ ᱠᱚᱸᱦᱚᱸ ᱩᱱᱟᱹᱜ ᱜᱤ ᱦᱟᱛᱟᱣᱟ
ᱦᱮᱸ ᱚᱱᱟ ᱛᱚᱢ ᱚᱱᱟ ᱛᱚᱢ ᱢᱮᱦᱱᱮᱛ ᱞᱟᱜᱟᱣ ᱠᱚᱜᱼᱟ ᱪᱮ ᱡᱮᱢᱚᱱ ᱞᱟᱦᱟᱨᱮ ᱡᱟᱹᱥᱛᱤ ᱠᱟᱹᱢᱤ ᱠᱚ ᱛᱟᱦᱮᱱ ᱠᱷᱟᱱ ᱥᱮ ᱡᱟᱹᱥᱛᱤ ᱚᱱᱟᱨᱮ ᱮᱜ ᱤᱭᱟᱹ ᱠᱚ ᱛᱟᱦᱮᱱᱟ ᱢᱟᱱᱮ ᱪᱚᱨᱚᱠ ᱧᱚᱜ ᱮᱢ ᱧᱮᱞ ᱦᱚᱪᱚᱭᱟ ᱮᱱᱠᱷᱟᱱ ᱛᱚ ᱩᱱᱤ ᱛᱚ ᱰᱷᱮᱨ ᱢᱟᱱᱮ ᱢᱤᱢᱤᱫᱴᱟᱹᱝ ᱛᱮ ᱧᱮᱞ ᱦᱩᱭᱩᱜ ᱛᱟᱭᱟ ᱥᱮ ᱡᱮ ᱢᱚᱸᱡᱽ ᱧᱚᱜ ᱪᱤᱛᱟᱹᱨᱤᱧ ᱵᱮᱱᱟᱣ ᱞᱮᱱᱠᱷᱟᱱ ᱦᱚᱭᱛᱚ ᱟᱨ ᱠᱟᱹᱴᱤᱡ ᱠᱚ ᱠᱩᱥᱤᱭᱟᱜᱼᱟ ᱟᱨᱦᱚᱸ ᱡᱟᱸᱦᱟᱸ ᱛᱤᱥ ᱦᱩᱭᱩᱜ ᱛᱟᱠᱚᱣᱟ ᱩᱱᱫᱚ ᱟᱠᱚ ᱟᱡ ᱠᱚ ᱢᱤᱛᱟᱹᱦᱟᱹᱭᱟᱹ ᱚᱱᱟ ᱦᱚᱸᱜ
ᱦᱮᱸ ᱢᱟ ᱟᱹᱰᱤ ᱜᱟᱱ ᱜᱮ ᱥᱚᱢᱚᱭ ᱢᱟ ᱦᱩᱭᱮᱱ ᱛᱟᱞᱟᱝᱟ ᱟᱫᱚ ᱱᱚᱝᱠᱟ ᱜᱮ ᱟᱨᱦᱚᱸ ᱞᱟᱝ ᱢᱮᱥᱮᱡᱽ ᱟᱢᱟ ᱵᱟᱫᱽ ᱨᱮ ᱟᱨ ᱵᱟᱫᱽ ᱨᱮᱫᱚ ᱞᱟᱝ ᱜᱚᱞᱯᱚ ᱵᱟᱦᱮᱱ ᱡᱤ ᱛᱷᱚᱲᱟ ᱜᱟᱱ ᱠᱟᱹᱢᱤ ᱢᱮᱱᱟᱜ ᱟᱠᱟᱜᱼᱟ ᱦᱮᱸ
ᱦᱮᱸ ᱴᱷᱤᱠ ᱜᱮᱭᱟ ᱡᱚᱦᱟᱨ ᱜᱮ
ᱴᱷᱤᱠ